ᱦᱮᱞᱳ
ᱟᱦ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱪᱮᱜ ᱠᱚᱯᱮ ᱠᱟᱹᱢᱤ ᱵᱟᱲᱟᱭᱮᱫᱟ ᱛᱟᱦᱚᱞᱮ
ᱟᱨ ᱱᱤᱛᱚᱜ ᱫᱚ ᱪᱮᱫ ᱠᱚᱦᱚᱸ ᱵᱟᱝᱜᱮ ᱫᱟᱠᱟ ᱠᱚ ᱡᱚᱢ ᱵᱟᱲᱟ ᱠᱟᱛᱮᱫ ᱟᱨᱟᱢ ᱵᱟᱲᱟ ᱦᱩᱭᱩᱜ ᱠᱟᱱᱟ
ᱡᱤᱨᱟᱹᱣ ᱵᱟᱲᱟ ᱟᱠᱟᱱᱟᱞᱮ
ᱟᱪᱪᱷᱟ ᱟᱪᱪᱷᱟ ᱟᱨ ᱪᱮᱫᱠᱟ ᱟᱯᱮᱥᱮᱡ ᱥᱤᱛᱩᱝ ᱠᱚ ᱚᱝᱠᱟ ᱜᱚᱨᱚᱢ ᱠᱚ
ᱛᱮᱦᱮᱧ ᱫᱚ ᱥᱤᱛᱩᱝ ᱦᱚᱸ ᱵᱟᱝᱟ ᱜᱚᱨᱚᱢ ᱦᱚᱸ ᱵᱟᱝᱟ ᱡᱟᱹᱯᱩᱫ ᱦᱚᱸ ᱵᱟᱝᱟ ᱪᱮᱜ ᱦᱚᱸ ᱵᱟᱝᱜᱮ
ᱟᱪᱪᱷᱟ ᱟᱪᱪᱷᱟ ᱚᱝᱠᱟ ᱜᱮ ᱟᱞᱮᱥᱮᱫ ᱦᱚᱸ ᱛᱮᱦᱮᱱ ᱫᱚ ᱥᱤᱛᱩᱝ ᱦᱚᱸ ᱵᱟᱭ ᱥᱤᱛᱩᱝ ᱠᱟᱫᱟ ᱟᱨ
ᱫᱟᱜ ᱡᱟᱹᱲᱤ ᱠᱚᱦᱚᱸ ᱵᱟᱝ ᱦᱮᱡ ᱞᱮᱱᱟ ᱨᱤᱢᱤᱞ ᱨᱤᱢᱤᱞ ᱵᱷᱟᱵᱽ ᱜᱮ ᱧᱮᱞᱚᱜ ᱠᱟᱱ ᱛᱮᱦᱮᱸᱜ-ᱟ ᱟᱫᱚ ᱦᱟᱸᱜ ᱱᱤᱡᱮ ᱦᱚᱸ ᱡᱚᱢ ᱵᱟᱲᱟ ᱠᱟᱛᱮᱫ ᱜᱮ ᱜᱤᱛᱤᱡ ᱵᱟᱲᱟ ᱦᱩᱭ ᱟᱠᱟᱱᱟ ᱛᱮᱦᱮᱧ ᱫᱚ ᱡᱟᱹᱯᱩᱫ ᱡᱟᱹᱯᱩᱫ ᱛᱮᱦᱮᱱ ᱫᱚ ᱥᱚᱲᱮ ᱵᱟᱲᱟ ᱦᱩᱭ ᱞᱮᱱᱟ
ᱟᱪᱪᱷᱟ ᱪᱮᱜ ᱠᱚᱯᱮ ᱥᱚᱲᱮ ᱠᱮᱜᱼᱟ
ᱚ ᱱᱚᱣᱟ ᱯᱳᱞᱴᱤ ᱡᱤᱞ ᱜᱮᱞᱮ ᱥᱳᱲᱮ ᱞᱮᱫᱟ ᱟᱨ ᱪᱮᱫ
ᱚ ᱦᱚᱸ
ᱟᱫᱚ ᱦᱟᱸᱜ ᱟᱹᱰᱤ ᱫᱤᱱ ᱯᱚᱨᱮ ᱥᱳᱲᱮ ᱠᱚ ᱡᱚᱢ ᱦᱩᱭᱱᱟ ᱟᱞᱮ ᱫᱚ ᱟᱞᱮ ᱠᱚᱫᱚ ᱦᱟᱸᱜ ᱪᱮᱫ ᱠᱚ ᱞᱟᱹᱭᱟ ᱚᱲᱟᱜ ᱠᱚ ᱨᱮ ᱫᱚ ᱵᱟᱞᱮ ᱛᱟᱦᱮᱱ ᱠᱟᱱᱟ ᱛᱚ ᱵᱟᱭᱨᱮ ᱠᱚᱨᱮ ᱚᱞᱚᱜ ᱯᱟᱲᱟᱜ ᱠᱷᱛᱤᱨ ᱦᱮᱡᱽ ᱠᱟᱱᱟᱞᱮ ᱦᱟᱸᱜ ᱟᱫᱚ ᱱᱚᱛᱮ ᱨᱮᱜᱮ ᱦᱟᱸᱜ ᱥᱚᱲᱮ ᱠᱚᱫᱚ ᱵᱟᱝ ᱦᱩᱭ ᱵᱟᱲᱟ ᱟᱠᱟᱱᱟ ᱡᱮ ᱩᱱᱟᱹᱜ ᱫᱤᱱ ᱦᱩᱭ ᱛᱟᱦᱮᱸ ᱦᱩᱭᱱᱟ ᱥᱚᱲᱮ ᱠᱚᱫᱚ
ᱚᱸᱰᱮᱜᱮ ᱚᱱᱛᱮ ᱨᱮᱜᱮ ᱛᱚ ᱯᱩᱨᱟᱹ ᱯᱷᱤᱨᱤ ᱯᱷᱤᱨᱤ ᱧᱟᱢᱚᱜᱼᱟ ᱡᱟᱦᱟᱸ ᱠᱚᱨᱮ ᱯᱮ ᱛᱟᱦᱮᱸᱱ ᱠᱟᱱᱟ ᱯᱮ, ᱚᱱᱟ ᱫᱚ ᱱᱤᱡᱮ ᱤᱪᱷᱟᱹ ᱠᱮᱜ ᱟᱢ ᱟᱨ ᱱᱤᱡᱮ ᱱᱤᱡᱮ ᱜᱮᱯᱮ ᱤᱥᱤᱱᱟᱥᱮ
ᱱᱚᱰᱮ ᱫᱚ ᱟᱞᱮ ᱫᱚ ᱦᱟᱸᱜ ᱱᱤᱡᱮ ᱱᱤᱡᱮ ᱜᱮᱞᱮ ᱤᱥᱤᱱᱟᱞᱮᱭᱟ ᱱᱚᱝᱠᱟ ᱢᱮᱱᱟᱜᱼᱟ ᱜᱩᱨᱩᱯ
ᱵᱟᱝᱟ ᱡᱟᱦᱟᱸ ᱨᱮᱱᱟᱜ ᱡᱟᱦᱟᱸ ᱨᱮᱱᱟᱜ ᱛᱟᱦᱮᱱᱟᱯᱮ ᱚᱸᱰᱮ
ᱦᱳᱭ ᱦᱳᱭ ᱟᱞᱮ ᱫᱚ ᱱᱚᱸᱰᱮ ᱫᱚ ᱦᱟᱸᱜ ᱱᱤᱡᱮ ᱱᱤᱡᱮ ᱜᱮᱞᱮ ᱤᱥᱤᱱᱟᱞᱮ ᱦᱟᱸᱜ ᱟᱞᱮ ᱫᱚ ᱢᱟᱱᱮ ᱩᱱᱠᱩ ᱨᱩᱢ ᱨᱮ ᱟᱞᱮ ᱨᱩᱢ ᱨᱮ ᱟᱞᱮᱞᱮ ᱤᱥᱤᱱᱟ ᱩᱱᱠᱩ ᱨᱩᱢ ᱨᱮ ᱩᱱᱠᱩ ᱠᱚ ᱤᱥᱤᱱᱟ ᱩᱱ ᱠᱩᱨᱩᱢ ᱨᱮ ᱠᱚ ᱠᱩᱥᱤᱱᱟ ᱚᱱᱠᱟ ᱵᱷᱟᱵᱛᱮ ᱦᱳᱭ
ᱦᱳᱭ ᱦᱳᱭ ᱦᱳᱭ ᱩᱱ ᱡᱚᱠᱷᱚᱡ ᱜᱮᱛᱚ ᱡᱟᱦᱟᱸ ᱛᱤᱱᱟᱹᱜ ᱢᱮᱱᱟᱜ ᱯᱮ ᱜᱩᱨᱩᱯ ᱠᱟᱛᱮᱫ ᱟᱫᱚ ᱡᱟᱦᱟᱸ ᱛᱤᱱᱟᱹᱜ ᱨᱩᱢ ᱨᱮᱱᱟᱜ ᱡᱟᱦᱟᱸ ᱛᱤᱱᱟᱹᱜ ᱦᱚᱲ ᱯᱮ ᱤᱥᱤᱱ ᱜᱮᱭᱟ ᱱᱟᱸᱜ ᱟᱯᱮ
ᱦᱳᱭ
ᱟᱫᱚ ᱡᱚᱛᱚ ᱦᱚᱲ ᱠᱤᱪᱷᱩ ᱠᱤᱪᱷᱩ ᱯᱩᱭᱥᱟᱹ ᱯᱮ ᱩᱴᱷᱟᱹᱣ ᱞᱮᱠᱷᱟᱡᱽ ᱟᱫᱚ ᱡᱤᱞ ᱟᱹᱜᱩ ᱦᱩᱭᱩᱜ ᱛᱟᱯᱮᱭᱟ ᱾ ᱟᱫᱚ ᱮᱱᱦᱤᱞᱳᱜ ᱜᱮᱯᱮ ᱥᱚᱲᱮ ᱫᱟᱲᱮᱭᱟᱜᱼᱟ ᱾
ᱦᱳᱭ ᱦᱳᱭ ᱚᱱᱟ ᱠᱷᱟᱹᱛᱤᱨ ᱜᱮ ᱦᱟᱸᱜ ᱥᱳᱲᱮ ᱠᱚᱫᱚ ᱦᱟᱸᱜ ᱩᱱᱟᱹᱜ ᱫᱚ ᱟᱞᱮ ᱫᱚ ᱵᱟᱞᱮ ᱵᱟᱲᱟᱭ ᱛᱟᱦᱮᱱᱟ ᱟᱫᱚ, ᱚᱱᱠᱟ ᱡᱟᱭᱦᱳᱠ ᱡᱟᱦᱟᱸ ᱞᱮᱠᱟ ᱜᱮ ᱵᱟᱲᱟᱭᱟᱞᱮ ᱚᱱᱠᱟ ᱠᱚᱜᱮ ᱥᱚᱲᱮ ᱵᱟᱲᱟᱭ
ᱥᱳᱲᱮ ᱦᱚ ᱚᱱᱠᱟᱜᱮ ᱮᱦᱚᱵ ᱨᱮᱫᱚ ᱚᱠᱚᱭ ᱦᱚᱸᱱᱟᱜ ᱵᱟᱲᱟᱭ ᱠᱟᱛᱮᱫ ᱫᱚ ᱵᱟᱢ ᱦᱮᱡᱽ ᱠᱚᱜᱼᱟ ᱾ ᱵᱟᱹᱭ ᱵᱟᱹᱭ ᱛᱮᱜᱮ ᱱᱤᱡᱮ ᱛᱮᱜᱮ ᱪᱮᱫᱚᱜ ᱦᱩᱭᱩᱜ-ᱟ ᱾
ᱟᱨ ᱚᱱᱠᱟ ᱫᱚ ᱦᱟᱸᱜ ᱚᱲᱟᱜ ᱠᱚᱨᱮ ᱛᱟᱦᱮᱸ ᱵᱟᱲᱟ ᱞᱮᱱᱠᱷᱟᱱ ᱫᱚ ᱥᱚᱲᱮ ᱵᱟᱲᱟ ᱨᱮᱦᱚᱸ ᱟᱫᱚ ᱦᱟᱸᱜ ᱩᱱᱫᱚ ᱦᱟᱸᱜ ᱚᱲᱟᱜ ᱠᱚᱨᱮ ᱫᱚ ᱚᱠᱚᱭ ᱧᱮᱞ ᱵᱟᱲᱟᱭᱮᱫ ᱦᱳᱭ ᱡᱮ ᱪᱮᱫ ᱞᱮᱠᱟ ᱥᱚᱲᱮᱫᱟ ᱵᱟᱠᱚ ᱥᱚᱲᱮᱫᱟ ᱦᱳᱭ ᱦᱳᱭ ᱫᱚ ᱤᱥᱤᱱ ᱤᱥᱤᱱ ᱫᱟᱠᱟ ᱧᱟᱢᱚᱜ ᱛᱟᱦᱮᱸᱱᱟ ᱛᱚ ᱚᱲᱟᱜ ᱨᱮᱫᱚ ᱤᱥᱤᱱ ᱠᱟᱛᱮᱫ ᱡᱚᱢ ᱠᱮᱫᱟᱢ ᱵᱟᱥ ᱟᱨ ᱵᱟᱭᱨᱮ ᱫᱤᱥᱚᱢ ᱨᱮᱢ ᱛᱟᱦᱮᱱ ᱠᱷᱟᱱ ᱫᱚ ᱱᱤᱡᱮ ᱛᱮ ᱤᱥᱤᱱ ᱢᱮ ᱛᱚᱵᱮ ᱟᱹᱱᱤᱡᱢ ᱡᱚᱢ ᱥᱮ ᱦᱮᱸ
ᱦᱮᱸ
ᱰᱷᱮᱨ ᱟᱥᱠᱮᱛ ᱠᱚ ᱟᱥᱠᱮᱛ ᱨᱮᱦᱚᱸ ᱵᱟᱝ ᱜᱟᱱᱚᱜᱼᱟ ᱾ ᱡᱩᱫᱤ ᱵᱟᱢ ᱤᱥᱤᱱᱟ ᱚᱠᱚᱭ ᱫᱚ ᱤᱥᱤᱱ ᱠᱟᱛᱮᱮᱫ ᱡᱚᱢᱪᱚᱢᱤᱱ ᱱᱚᱰᱮ ᱫᱚ ᱱᱤᱡᱮᱢ ᱜᱮᱛᱚᱢ ᱤᱥᱤᱱᱟ
ᱱᱤᱡᱮ ᱛᱮᱜᱮ ᱤᱥᱤᱱ ᱦᱩᱭᱩᱜᱼᱟ ᱾
ᱦᱳᱭ ᱦᱳᱭ ᱚᱱᱟ ᱠᱷᱟᱹᱛᱤᱨ ᱜᱮ ᱟᱞᱮ ᱦᱚᱸ ᱱᱤᱡᱮ ᱛᱮᱜᱮ ᱤᱥᱤᱱ ᱵᱟᱥᱟᱝ ᱵᱟᱲᱟ ᱦᱩᱭᱩᱜ ᱠᱟᱱᱟ ᱾ ᱡᱚᱢ ᱵᱟᱲᱟ ᱦᱚᱭᱱᱟ ᱟᱫᱚ ᱦᱟᱸᱜ
ᱦᱚᱭ ᱛᱚ
ᱛᱟᱦᱚᱞᱮ ᱟᱯᱮᱥᱮᱱ ᱮᱨ ᱛᱚᱞᱟ ᱠᱮᱜ-ᱟ ᱯᱮᱥᱮ ᱟᱹᱣᱨᱤ?
ᱦᱟᱸ ᱡᱟᱦᱟᱸᱭ ᱠᱚᱫᱚ ᱛᱚᱞᱟ ᱵᱟᱲᱟ ᱠᱟᱜ ᱜᱮᱭᱟ ᱠᱚ ᱾ ᱟᱨ ᱡᱟᱦᱟᱸᱭ ᱠᱚᱫᱚ ᱟᱹᱣᱨᱤᱜᱮ ᱟᱞᱮ ᱠᱚᱫᱚ ᱟᱹᱣᱨᱤ ᱜᱮ ᱟᱞᱮ ᱠᱚᱦᱚᱸ
ᱟᱪᱪᱷᱟ
ᱦᱩᱜ-ᱩ
ᱱᱚᱝᱠᱟ ᱫᱟᱜ ᱵᱟᱭ ᱫᱟᱜ ᱵᱟᱲᱟ ᱞᱮᱠᱷᱟᱱ ᱫᱚ ᱪᱤᱠᱟᱹᱢ ᱛᱚᱞᱟ ᱜᱟᱱᱚᱜ-ᱟ ᱦᱮᱸ ᱵᱟᱝ
ᱦᱩᱸᱻ ᱩᱻ
ᱛᱟᱦᱞᱮ ᱟᱯᱮᱥᱮᱱ ᱦᱚᱞᱟ ᱢᱟᱫᱷᱮᱨ ᱨᱮ ᱪᱮᱫ ᱞᱮᱠᱟ ᱫᱟᱜ ᱵᱟᱲᱟ ᱠᱮᱜ-ᱟᱭ ᱥᱮ ᱵᱟᱝ?
ᱵᱟᱭ ᱫᱟᱜ ᱠᱟᱜ-ᱟ ᱦᱚᱞᱟ ᱢᱟᱫᱷᱮᱨ ᱠᱷᱚᱱᱟᱜ ᱫᱚ ᱦᱚᱞᱟ ᱦᱚᱸ ᱢᱤᱫᱴᱟᱝ ᱵᱟᱨᱭᱟ ᱥᱤᱛᱩᱝ ᱥᱤᱛᱩᱝ ᱞᱮᱫ ᱜᱮ ᱛᱟᱦᱮᱸᱱᱟ ᱦᱚᱞᱟ ᱫᱚ ᱟᱹ ᱥᱮᱛᱟᱜ ᱵᱮᱲᱟ ᱫᱚ ᱵᱟᱭ ᱵᱟᱭ ᱥᱤᱛᱩᱝᱫ ᱛᱟᱦᱮᱸᱱ ᱤᱱᱟᱹ ᱯᱚᱨᱮ ᱫᱚ ᱠᱟᱹᱴ ᱥᱤᱛᱩᱝ ᱠᱮᱜ-ᱟᱭ ᱤᱱᱟᱹ ᱯᱚᱨᱮ ᱛᱤᱠᱤᱱ ᱛᱤᱠᱤᱱ ᱞᱮᱠᱟ ᱚᱠᱟ ᱡᱚᱦᱚᱜ ᱫᱚ ᱢᱤᱫᱴᱟᱝ ᱵᱟᱨᱭᱟ ᱢᱤᱫᱴᱟᱝ ᱵᱟᱨᱭᱟ ᱡᱚᱨᱚ ᱠᱮ-ᱟᱭ ᱟᱫᱚ ᱪᱟᱵᱟ ᱠᱮᱜ-ᱟᱭ
ᱟᱞᱮ ᱥᱮᱫ ᱦᱚᱸ ᱚᱝᱠᱟᱜᱮ ᱢᱟᱱᱮ ᱫᱚᱦᱚᱞᱟ ᱫᱚ ᱵᱟᱝ ᱢᱟᱫᱷᱮᱨ ᱦᱤᱞᱳᱜ ᱫᱚ ᱫᱚᱢᱮ ᱦᱚᱭᱟᱛᱮ ᱫᱟᱜ ᱠᱮᱫᱟᱭ ᱠᱟᱨᱮᱱ ᱠᱚᱦᱚᱸ ᱡᱟ ᱧᱤᱫᱟᱹᱭ ᱪᱟᱞᱟᱣ ᱞᱮᱱ ᱛᱟᱦᱮᱸᱱᱟ ᱟᱫᱚ ᱠᱟᱨᱮᱱ ᱫᱚ ᱥᱮᱛᱟᱜ ᱥᱮᱛᱟᱜ ᱦᱮᱡ ᱟᱠᱟᱱᱟ ᱟᱫᱚ ᱦᱟᱸᱜ ᱠᱟᱹᱴᱤᱡ ᱧᱤᱫᱟᱹᱻ ᱢᱟᱱᱮ ᱫᱟᱜ ᱠᱟᱜ ᱨᱮᱦᱚᱸ ᱚᱱᱮ ᱧᱤᱫᱟᱹ ᱮᱴᱟᱜ ᱫᱚ ᱦᱟᱸᱦ ᱠᱟᱹᱴᱤᱡ ᱜᱚᱨᱚᱢ ᱜᱚᱨᱚᱢ ᱧᱚᱜ ᱵᱷᱟᱵ ᱵᱩᱡᱩᱜ ᱠᱟᱱ ᱛᱟᱸᱦᱮᱱᱟ ᱟᱹᱰᱤ ᱡᱟᱹᱯᱤᱫ ᱠᱚᱥᱴᱚ ᱜᱮ ᱵᱩᱡᱟᱹᱜ ᱱᱟᱜ-ᱟ ᱱᱚᱛᱮ ᱥᱤᱠᱲᱤᱡ ᱠᱚ ᱜᱮᱜᱮᱨ ᱠᱟᱱᱟ ᱟᱨ ᱱᱚᱛᱮ ᱯᱷᱮᱱ ᱦᱟᱣᱟ ᱦᱚᱸ ᱵᱟᱹᱪᱩᱜ-ᱟ
ᱟᱯᱮᱫᱚ ᱪᱮᱫ ᱯᱮ ᱞᱟᱹᱭ ᱜᱮᱭᱟ ᱢᱚᱥᱟᱨᱤ ᱟᱞᱮ ᱥᱮᱜ ᱢᱟᱠᱚ ᱞᱟᱹᱭᱟ ᱢᱟᱪᱷᱟᱲᱫᱟᱹᱱᱤ ᱠᱚ ᱵᱟᱯᱮ ᱞᱟᱜᱟᱣ ᱜᱮᱭᱟ
ᱢᱚᱥᱟᱨᱤ ᱠᱚᱫᱚ ᱦᱟᱸᱜ ᱵᱟᱝ ᱟᱹᱜᱩ ᱦᱩᱭ ᱠᱟᱱᱟ ᱟᱫᱚ ᱦᱟᱸᱜ ᱚᱱᱠᱟ ᱫᱚ ᱯᱷᱮᱱ ᱪᱟᱞᱟᱜ ᱟᱛᱚ ᱥᱟᱨᱟᱫᱤᱱ ᱞᱟᱹᱭᱟ ᱟᱫᱚ ᱚᱱᱟ ᱠᱷᱟᱹᱛᱤᱨ ᱠᱷᱟᱹᱛᱤᱨ ᱠᱷᱟᱱ ᱢᱚᱥᱟᱨᱤ ᱠᱚᱫᱚ ᱵᱟᱝ ᱟᱹᱜᱩ ᱦᱩᱭ ᱵᱟᱲᱟ ᱟᱠᱟᱱᱟ ᱟᱨ ᱵᱟᱝ ᱚᱱᱟ ᱪᱮᱫ ᱠᱚ ᱞᱟᱹᱭᱫᱚ ᱢᱤᱫᱴᱟᱝ ᱧᱟᱢᱚᱜ ᱫᱚ ᱠᱟᱨᱮᱱ ᱫᱤᱭᱮ ᱚᱱᱟᱜᱮ ᱠᱟᱹᱴᱤᱡ ᱦᱟᱸᱜ ᱞᱟᱜᱟ ᱠᱟᱜ-ᱟ ᱞᱮ ᱚᱱᱟ ᱜᱩᱰ ᱱᱟᱭᱤᱴ ᱥᱮ ᱪᱮᱫ ᱠᱚ ᱢᱮᱛᱟᱜ ᱚᱱᱟ ᱛᱮᱜᱮ ᱦᱟᱸᱜ ᱦᱳᱭ ᱦᱚᱭ ᱚᱱᱟ ᱛᱮᱜᱮ ᱦᱟᱸᱜ ᱥᱤᱠᱬᱤᱡ ᱠᱚ ᱫᱟᱹᱲ ᱪᱟᱵᱟᱭ ᱛᱟᱦᱮᱱᱟ ᱟᱫᱚ ᱚᱱᱟ ᱠᱷᱟᱹᱛᱤᱨ ᱛᱮ ᱢᱚᱥᱟᱨᱤ ᱠᱚᱫᱚ ᱦᱟᱸᱜ ᱵᱟᱝ ᱟᱹᱜᱩ ᱵᱟᱲᱟ ᱠᱟᱱᱟ ᱠᱟᱨᱮᱱ ᱦᱚᱸᱛᱚ ᱪᱟᱞᱟᱣ ᱠᱟᱱᱟ ᱥᱮ ᱟᱫᱚ ᱚᱱᱟ ᱠᱚᱢᱟ ᱠᱟᱨᱮᱱ ᱪᱷᱟᱲᱟ ᱛᱚ ᱵᱟᱭ ᱜᱟᱱᱚᱜ-ᱟ᱾
ᱦᱩᱸ
ᱦᱳᱭ ᱦᱚᱭ ᱟᱫᱚ ᱜᱟᱱ ᱠᱚᱜ ᱜᱮᱭᱟ ᱚᱱᱟ ᱫᱷᱩᱯ ᱦᱚᱸ ᱧᱟᱢ ᱠᱚᱜ ᱜᱮᱭᱟ ᱢᱤᱫᱴᱟᱱ ᱟᱫᱚ ᱵᱟᱝ ᱪᱟᱞᱟᱣ ᱦᱩᱭ ᱞᱮᱱᱟ ᱚᱱᱠᱟ ᱫᱟᱜᱮᱫ ᱛᱟᱦᱮᱱᱟᱭ ᱛᱚ
ᱦᱩᱸ
ᱟᱫᱚ ᱤᱱᱠᱟᱹ ᱠᱟᱛᱮᱫ ᱜᱮ ᱢᱤᱫ ᱫᱤᱱ ᱫᱚ ᱛᱟᱦᱮᱸ ᱦᱩᱭᱱᱟ ᱾
ᱦᱩᱸ ᱟᱞᱮ ᱫᱚ ᱤᱭᱟᱹ ᱢᱚᱥᱟᱨᱤᱞᱮ ᱞᱟᱜᱟᱣ ᱜᱮᱭᱟᱞᱮ ᱯᱩᱨᱟᱹ ᱤᱭᱟᱹᱜᱮ ᱵᱟᱨᱚ ᱢᱟᱹᱭᱱᱟᱹ ᱵᱟᱨᱚ ᱢᱟᱥ ᱜᱮ ᱢᱤᱫ ᱫᱤᱱ ᱦᱚᱸ ᱢᱤᱫ ᱫᱤᱱ ᱦᱚᱸ ᱵᱟᱝ ᱢᱚᱥᱟᱨᱤ ᱫᱚ ᱵᱟᱞᱮ ᱜᱤᱛᱤᱡ ᱜᱮᱭᱟ ᱡᱟᱦᱟᱸ ᱛᱤᱱᱟᱹᱜ ᱩᱫᱽᱜᱟᱹᱨ ᱨᱮᱦᱚᱸ ᱞᱮ ᱞᱟᱜᱟᱣ ᱜᱮᱭᱟ᱾ ᱠᱷᱟ ᱵᱟᱝ ᱛᱟᱦᱮᱱ ᱨᱮᱦᱚᱸ ᱞᱮ ᱞᱟᱜᱟᱣ ᱜᱮᱭᱟ
ᱟᱨ ᱡᱟᱦᱟᱸ ᱛᱤᱱᱟᱹᱜ ᱨᱟᱵᱟᱝ ᱨᱮᱦᱚᱸ ᱡᱟᱦᱟᱸ ᱛᱤᱱᱟᱹᱜ ᱡᱟᱹᱯᱩᱫ ᱨᱮᱦᱚᱸ
ᱦᱳᱭ ᱚᱱᱟ ᱠᱚᱫᱚ ᱞᱟᱜᱟᱣ ᱞᱟᱹᱠᱛᱤ ᱠᱟᱱᱟ ᱾ ᱪᱮᱫᱟᱜ ᱥᱮ ᱥᱤᱠᱲᱤᱡ ᱠᱚ ᱵᱟᱠᱷᱟᱱ ᱜᱮᱨ ᱞᱮᱠᱷᱟᱱ ᱢᱮᱞᱮᱨᱤᱭᱟ ᱠᱚ ᱠᱚ ᱦᱩᱭᱩᱜᱼᱟ ᱵᱟᱝ ᱥᱚᱨᱠᱟᱨ ᱚᱱᱟ ᱠᱷᱟᱹᱛᱤᱨ ᱜᱮ ᱮᱢ ᱟᱠᱟᱫ ᱵᱚᱱᱟᱭ ᱢᱚᱥᱟᱨᱤ ᱢᱤᱫᱴᱟᱝ ᱠᱟᱛᱮᱫ
ᱦᱩᱸᱻ
ᱟᱪᱪᱷᱟ ᱛᱟᱦᱚᱞᱮ ᱟᱢᱵᱟᱵᱚᱛᱤ ᱠᱚ ᱟᱯᱮᱥᱮᱫ ᱢᱟᱱᱟᱣ ᱵᱟᱲᱟᱭᱟᱯᱮ ᱥᱮ ᱵᱟᱝ ᱟᱢᱵᱟᱵᱩᱛᱤ ᱠᱚ ᱟᱢᱵᱟᱵᱩᱛᱤ? ᱟᱢᱵᱟᱵᱚᱛᱤ ᱠᱚ ᱢᱟᱱᱟ ᱥᱮᱴᱮᱨ ᱦᱮᱡ ᱮᱱᱟ ᱱᱟᱦᱟᱜ
ᱟᱯᱮ ᱱᱤᱭᱟᱹ ᱢᱟᱲᱟᱝ ᱛᱮ ᱱᱤᱭᱟᱹ ᱢᱟᱲᱟᱝ ᱛᱮ ᱢᱟᱱᱮ ᱫᱚ ᱪᱮᱫ ᱤᱧ ᱞᱟᱹᱭᱟ ᱵᱟᱨ ᱫᱤᱱ ᱵᱟᱨ ᱫᱤᱱ ᱯᱮ ᱫᱤᱱ ᱢᱟᱲᱟᱝ ᱛᱮ ᱢᱤᱫ ᱦᱚᱲ ᱞᱮ ᱞᱤᱫᱤᱧ ᱜᱮ ᱥᱮ ᱵᱟᱨ ᱦᱚᱲ ᱠᱤᱱ ᱞᱮ ᱞᱤᱫᱤᱭᱮᱭᱟ, ᱟᱫᱚ ᱵᱟᱹᱧ ᱵᱩᱡᱷᱟᱹᱣ ᱞᱮᱱᱟ ᱢᱤᱫ ᱦᱚᱲ ᱫᱚᱧ ᱠᱩᱞᱤ ᱞᱮᱫᱮ ᱜᱮᱭᱟ ᱚᱱᱟᱫᱚ ᱪᱮᱫ ᱯᱮ ᱢᱮᱛᱟᱭ ᱟ ᱛᱮᱦᱮᱧ ᱫᱩᱧ ᱦᱤᱲᱤᱧ ᱠᱮᱜᱼᱟ ᱾
ᱟᱯᱮ ᱪᱮᱫ ᱯᱮ ᱢᱮᱛᱟ ᱢᱟᱱᱮ ᱚᱱᱠᱟ ᱡᱮ ᱯᱚᱨᱚᱵᱽ ᱞᱮᱠᱟᱱᱟᱜ ᱦᱩᱭᱩᱜᱼᱟ ᱡᱟᱦᱟᱸ ᱚᱱᱟ ᱫᱚ ᱠᱟᱱᱴᱷᱟᱲ ᱠᱚᱠᱚ ᱡᱚᱢ ᱵᱟᱲᱟᱭᱟᱠᱚ ᱠᱟᱱᱴᱷᱟᱲ ᱠᱷᱟᱹ ᱡᱟᱹᱲᱤ ᱦᱟᱜ ᱠᱚ ᱡᱚᱢᱟ ᱠᱚ
ᱦᱳᱭ ᱦᱳᱭ ᱟᱞᱮ ᱥᱮᱫ ᱢᱟ ᱨᱚᱡᱚ ᱠᱚ ᱞᱟᱹᱭᱟ ᱱᱟᱦᱟᱜ ᱨᱚᱡᱚ ᱾
ᱟᱪᱪᱷᱟ ᱟᱪᱪᱷᱟ ᱟᱯᱮᱥᱮᱫ ᱨᱚᱡᱚ ᱠᱚ ᱞᱟᱹᱭᱟ ᱦᱚᱸ ᱾ ᱨᱚᱡᱚ ᱦᱚᱸ ᱨᱚᱡᱚ ᱨᱚᱡᱚ ᱾ ᱟᱞᱮ ᱥᱮᱫ ᱦᱚᱸ ᱢᱟᱱᱮ ᱨᱚᱡᱚ ᱫᱚ ᱦᱟᱸᱜ ᱟᱯᱮ ᱥᱮᱱ ᱫᱚ ᱨᱚᱡᱚ ᱠᱚ ᱞᱟᱹᱭᱟ ᱟᱞᱮᱥᱮᱫ ᱚᱱᱟ ᱜᱮ ᱟᱢᱵᱟᱵᱚᱛᱤ ᱢᱟᱱᱮ ᱟᱞᱟᱫᱟ ᱟᱞᱟᱫᱟ ᱧᱩᱛᱩᱢ ᱢᱮᱱᱟᱜ ᱛᱚ ᱟᱨ ᱟᱨ ᱢᱟᱱᱮ ᱫᱤᱥᱚᱢ ᱠᱚ ᱦᱟᱸᱜ ᱛᱚ ᱟᱞᱟᱫᱟ ᱟᱞᱟᱫᱟ ᱜᱮᱛᱟᱵᱚᱱᱟ ᱟᱨ ᱨᱚᱲ ᱟᱲᱟᱝ ᱠᱚᱦᱚᱸ ᱢᱟᱱᱮ ᱵᱷᱮᱜᱟᱨ ᱵᱷᱮᱜᱟᱨ ᱜᱮᱛᱟᱵᱚᱱᱟ ᱾ ᱟᱫᱚ ᱦᱟᱸᱜ ᱦᱳᱭ ᱟᱨ ᱦᱟᱜ ᱠᱤᱪᱷᱩ ᱢᱟᱱᱮ ᱮ ᱵᱩᱡᱽ ᱠᱚᱨᱮ ᱦᱚᱸ ᱠᱟᱹᱴᱤᱡ ᱢᱟᱱᱮ ᱵᱟᱵᱚᱱ ᱵᱩᱡᱷᱟᱹᱣ ᱦᱚᱚᱫ ᱫᱟᱲᱮᱭᱟᱜᱼᱟ ᱪᱮᱫ ᱠᱚ ᱞᱟᱹᱭ ᱦᱚᱪᱚᱭᱮᱫᱟ ᱦᱮᱸ ᱵᱟᱝ?
ᱦᱳᱭ ᱦᱳᱭ ᱦᱳᱭ
ᱤᱧᱦᱚᱸ ᱚᱱᱠᱟᱜᱮ ᱟᱹᱰᱤ ᱦᱚᱲᱟᱜ ᱨᱚᱲ ᱠᱚ ᱢᱟᱱᱮ ᱚᱱᱠᱟᱴᱟᱜ ᱵᱟᱝ ᱵᱩᱡᱩᱜᱼᱟ ᱦᱟᱜ ᱚᱱᱛᱮ
ᱪᱮᱫ ᱠᱚ ᱞᱟᱹᱭ ᱜᱮᱭᱟ ᱱᱚᱛᱮ ᱪᱮᱫ ᱠᱚ ᱞᱟᱹᱭ ᱜᱮᱭᱟ ᱚ
ᱦᱩᱸ
ᱟᱫᱚ ᱚᱱᱠᱟ ᱫᱚ ᱦᱟᱸᱜ ᱡᱮ ᱮᱠᱟᱞᱜᱮ ᱵᱟᱹᱧ ᱵᱩᱡ ᱫᱟᱲᱮᱜ ᱾ ᱚᱱᱠᱟ ᱠᱟᱛᱷᱟ ᱫᱚ ᱵᱟᱝ ᱠᱟᱱᱟ ᱵᱩᱡ ᱫᱚ ᱵᱩᱡᱩᱜ ᱜᱮᱭᱟ ᱾
ᱛᱮᱫ ᱫᱚ ᱵᱩᱡᱷᱟᱹᱜ ᱠᱟᱱ ᱜᱮᱭᱟ ᱢᱟᱱᱮ
ᱦᱳᱭ ᱢᱟᱱᱮ ᱤᱱᱟᱹ ᱠᱟᱛᱷᱟ ᱜᱮ ᱢᱟᱱᱮ ᱦᱳᱭ ᱮᱸ ᱤᱱᱟᱹ ᱠᱟᱛᱷᱟ ᱠᱟᱛᱷᱟᱜᱮ ᱟᱞᱮ ᱥᱮᱫ ᱵᱷᱤᱱᱟᱹ ᱞᱮ ᱞᱭᱟ ᱟᱨ ᱟᱯᱮ ᱟᱯᱮᱥᱮ ᱵᱷᱤᱱᱟᱹᱯᱮ ᱞᱟᱹᱭᱟ, ᱵᱷᱮᱜᱟᱨ ᱵᱷᱮᱜᱟᱨ ᱧᱚᱜ ᱵᱚᱱ ᱨᱚᱯᱚᱲᱟ ᱦᱮᱸ
ᱵᱟᱠᱷᱟᱡ ᱫᱚ ᱴᱷᱤᱠᱟᱹ ᱫᱚ ᱴᱷᱤᱠᱟᱹᱜ ᱠᱟᱱ ᱜᱮᱭᱟ
ᱦᱳᱭ ᱦᱳᱭ ᱛᱟᱦᱚᱞᱮ ᱚᱲᱟᱜ ᱠᱚᱨᱮ ᱠᱟᱹᱢᱤ ᱠᱟᱡᱽ ᱠᱚᱫᱚ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱚᱱᱠᱟ
ᱟᱨ ᱪᱮᱜ ᱠᱚ ᱪᱤᱠᱟᱹ ᱵᱟᱲᱟ ᱦᱩᱭᱩᱜ ᱠᱟᱱᱟ ᱟᱨ ᱪᱮᱫ ᱠᱚᱦᱚᱸ ᱵᱟᱝᱜᱮ ᱛᱮᱦᱧ ᱜᱟᱯᱟ ᱢᱟ
ᱦᱮᱸ ᱦᱮᱸ ᱟᱞᱮ ᱦᱚᱸ ᱚᱱᱠᱟᱜ ᱜᱮ ᱦᱟᱸᱜ ᱱᱤᱛᱚᱜ ᱫᱚ ᱠᱚᱞᱮᱡᱽ ᱠᱚᱦᱚᱸ ᱚᱯ ᱜᱮ ᱛᱟᱞᱮᱭᱟ ᱦᱟᱜ ᱾ ᱪᱷᱩᱴᱤ ᱦᱟᱸᱜ ᱯᱟᱲᱟᱣ ᱟᱠᱟᱱ ᱛᱟᱞᱮᱭᱟ ᱦᱟᱸᱜ ᱱᱚᱜᱼᱚᱭ ᱟᱢᱵᱟᱵᱚᱛᱤ ᱠᱚᱨᱮ ᱪᱷᱩᱴᱤ ᱠᱚ ᱮᱢ ᱠᱟᱫᱟ ᱟᱫᱚ ᱦᱟᱸᱜ ᱛᱤᱥ ᱠᱷᱩᱞᱟᱹᱜ ᱠᱟᱱᱟ ᱦᱟᱸᱜ ᱱᱚᱣᱟ ᱦᱚᱸ ᱾ ᱟᱨ ᱤᱧᱦ ᱦᱚ ᱦᱟᱸᱜ ᱚᱲᱟᱜ ᱥᱮᱱ ᱪᱟᱞᱟᱜ ᱤᱧ ᱞᱟᱹᱭ ᱫᱟ ᱦᱟᱸᱜ ᱜᱟᱣ ᱮᱠᱩᱥ ᱛᱟᱹᱨᱤᱠᱷ ᱚᱱᱠᱟ ᱥᱮᱱ ᱫᱚ ᱦᱟᱸᱜ ᱜᱟᱯᱟ ᱢᱮᱭᱟᱝ ᱚᱲᱟᱜ ᱪᱟᱞᱟᱜ ᱦᱩᱭᱩᱜᱼᱟ ᱦᱟᱸᱜ ᱟᱸᱵᱟᱵᱩᱛᱤ ᱥᱮᱱ ᱾ ᱟᱨ ᱱᱚᱰᱮ ᱫᱚ ᱦᱟᱸᱜ ᱯᱤᱴᱷᱟᱹᱭ ᱞᱮᱴᱚ ᱫᱚ ᱦᱟᱸᱜ ᱚᱠᱚᱭᱮ ᱡᱚᱢ ᱪᱚ ᱦᱚᱪᱚ ᱢᱮᱭᱟ
ᱚᱠᱚᱭᱮ ᱤᱥᱤᱱᱟᱢᱟ ᱚᱠᱚᱭᱮ ᱚᱠᱟᱨᱮᱢ ᱧᱟᱢᱟ ᱾ ᱡᱟᱭᱦᱳᱠ ᱵᱟᱠᱷᱟᱱ ᱢᱤᱫ ᱦᱚᱲ ᱵᱟᱠᱷᱼ ᱠᱷᱟᱱ ᱵᱟᱨ ᱦᱚᱲᱮᱢ ᱛᱟᱦᱮᱱ ᱠᱷᱟᱱ ᱚᱱᱟ ᱫᱚ ᱠᱟᱛᱷᱟ ᱢᱤᱜ ᱠᱟᱛᱮ ᱪᱚᱞᱚ ᱞᱟᱝ ᱵᱮᱱᱟᱣᱟ ᱡᱟᱦᱟᱸ ᱞᱮᱠᱟ ᱾ ᱟᱠᱟᱞᱟᱝ ᱵᱟᱰᱟᱭᱟ ᱚᱱᱠᱟ ᱞᱟᱝ ᱵᱮᱱᱟᱣᱟ ᱟᱨᱞᱟᱝ ᱡᱚᱢᱟ ᱾ ᱟᱨ ᱰᱷᱮᱨ ᱧᱚᱜ, ᱥᱟᱸᱜᱮ ᱧᱚᱜ ᱦᱚᱲ ᱛᱟᱦᱮᱱ ᱠᱷᱟᱱ ᱫᱚᱢ ᱚᱱᱟᱫᱚ ᱵᱟᱝ ᱜᱟᱱᱚᱜᱼᱟ ᱾
ᱦᱳᱭ ᱦᱳᱭ ᱥᱟᱺᱜᱮ ᱧᱚᱜ ᱦᱚᱲ ᱛᱟᱦᱮᱱ ᱠᱷᱟᱱ ᱫᱚ ᱦᱟᱸᱜ ᱵᱟᱝ ᱜᱟᱱᱚᱜᱼᱟ ᱟᱨ ᱡᱩᱫᱤ ᱥᱟᱵ ᱠᱟᱜ ᱵᱮᱱ ᱱᱤᱡᱮ ᱨᱩᱢ ᱨᱮᱢ ᱤᱥᱤᱱᱫᱟ ᱟᱨ ᱡᱩᱫᱤ ᱯᱟᱥᱮᱨᱮ ᱟᱨ ᱯᱟᱥᱮ ᱨᱩᱢ ᱨᱮᱦᱚᱸ ᱡᱩᱫᱤ ᱜᱟᱛᱮᱼ ᱛᱮ ᱠᱚ ᱢᱮᱱᱟᱜ ᱠᱚᱣᱟ ᱩᱝᱠᱩ ᱡᱩᱫᱤ ᱵᱟᱠᱚ ᱤᱥᱤᱱᱟ ᱟᱫᱚ ᱩᱝᱠᱩ ᱦᱚᱸ ᱠᱟᱹᱴᱤᱡ ᱠᱚ ᱟᱥᱚᱜ ᱜᱮᱭᱟ ᱛᱚ, ᱟᱫᱚ ᱚᱱᱟ ᱠᱷᱟᱛ
ᱚᱛᱚᱜ ᱜᱮᱭᱟ ᱠᱚ ᱦᱟᱹᱴᱤᱧ ᱦᱚᱸ ᱦᱩᱭᱩᱜ ᱜᱮᱭᱟ ᱦᱮᱸ
ᱦᱩᱭᱩᱜ ᱜᱮᱭᱟ ᱜᱟᱛᱮ ᱜᱟᱛᱮ ᱫᱚ ᱦᱮᱸ ᱵᱟᱝ? ᱟᱫᱚ ᱚᱱᱟ ᱠᱷᱟᱹᱛᱤᱨ ᱜᱮ ᱚᱲᱟᱜ ᱠᱚ ᱚᱲᱟᱜ ᱠᱚ ᱥᱮᱱ ᱜᱮ ᱦᱟᱸᱜ ᱟᱨ ᱯᱨᱟᱭ ᱦᱚᱲᱜᱮ ᱦᱟᱸᱜ ᱚᱲᱟᱜ ᱠᱚᱥᱱ ᱦᱟᱸᱜ ᱪᱟᱞᱟᱣ ᱠᱚ ᱞᱟᱹᱭ ᱫᱟ ᱡᱮ ᱚᱲᱟᱜ ᱪᱟᱞᱞᱟᱣ ᱦᱩᱭᱩᱜᱼᱟ ᱢᱮᱱᱛᱮ ᱚᱲᱟᱜ ᱞᱮᱠᱷᱟᱱ ᱫᱚ ᱢᱟᱱᱮ ᱤᱥᱤᱱ ᱵᱟᱝ ᱤᱥᱤᱱ ᱠᱚᱫᱚ ᱚᱝᱠᱟ ᱵᱟᱝ ᱦᱩᱭᱩᱜᱼᱟ ᱵᱟᱝ ᱯᱤᱴᱷᱟᱹᱭᱟᱠᱚ ᱟᱫᱚ ᱡᱚᱢ ᱞᱮᱠᱷᱟᱱ ᱜᱮ ᱾ ᱚᱲᱟᱜ ᱠᱚᱨᱮ ᱫᱚ ᱟᱢ ᱫᱚ ᱵᱟᱝ ᱠᱟᱹᱢᱤ ᱵᱟᱲᱟ ᱦᱩᱭᱩᱜᱼᱟ ᱚᱱᱠᱟ ᱫᱚ
ᱮᱠᱫᱚᱢ ᱰᱟᱭᱨᱮᱠᱴ ᱡᱚᱢ ᱩᱛᱟᱨᱹ ᱤᱥᱤᱱ ᱴᱷᱤᱠᱟ ᱧᱟᱢᱚᱜᱼᱟ
ᱦᱳᱭ ᱚᱲᱟᱜ ᱨᱮᱫᱚ ᱦᱟᱸᱜ ᱤᱥᱤᱱ ᱴᱷᱤᱠᱟᱜ ᱧᱟᱢᱚᱜᱼᱟ ᱟᱨ ᱱᱚᱸᱰᱮ ᱫᱚ ᱦᱟᱸᱜ ᱤᱥᱤᱱ ᱴᱷᱠᱟ ᱫᱚ ᱵᱟᱝ ᱧᱟᱢᱚᱜᱼᱟ ᱱᱤᱡᱮᱛᱮ ᱱᱤᱡᱮ ᱱᱤᱡᱮᱛᱮ ᱛᱤᱨᱮᱢ ᱤᱥᱤᱱᱟ ᱛᱚᱵᱮ ᱟᱹᱱᱤᱡ ᱤᱥᱤᱱ ᱡᱚᱢᱮᱢ ᱧᱟᱢᱟ ᱵᱟᱠᱷᱟᱱ ᱫᱚ ᱵᱟᱝ ᱟᱨ ᱱᱤᱡᱮᱛᱮ ᱡᱟᱦᱟᱱ ᱡᱤᱱᱤᱥᱢ ᱤᱥᱤᱱᱟᱥᱮ ᱚᱱᱠᱟ ᱢᱟᱱᱮ ᱡᱚᱢ ᱨᱮ ᱚᱱᱠᱟ ᱮᱱᱟᱨᱡᱤᱴᱟ ᱵᱟᱝ ᱦᱤᱡᱩᱜᱼᱟ
ᱦᱮ ᱪᱚᱝ ᱟᱨ ᱪᱮᱫ ᱞᱮᱠᱟ ᱴᱷᱤᱠᱟᱹᱜ ᱜᱮᱭᱟ ᱤᱥᱤᱱ ᱵᱟᱲᱟ ᱠᱚ ᱵᱮᱥ ᱜᱮ ᱴᱷᱤᱠᱟᱹᱜᱼᱟ ᱥᱮ ᱟᱨ ᱟᱹᱲᱤᱥ ᱜᱮ ᱴᱷᱤᱠᱟᱹᱜᱼᱟ
ᱨᱩᱢ ᱨᱮ ᱚᱱᱠᱟ ᱵᱟᱝ ᱵᱩᱡᱩᱜ ᱠᱟᱱ ᱛᱟᱦᱮᱱᱟ ᱵᱷᱟᱜᱮ ᱧᱚᱜ ᱫᱚ ᱱᱤᱡᱮ ᱜᱮ ᱤᱧ ᱤᱥᱤᱱᱟ
ᱞᱮ ᱤᱧ ᱤᱥᱤᱱ ᱵᱟᱲᱟᱭ ᱫᱟᱯᱮ ᱴᱷᱤᱠ ᱜᱮᱯᱮ ᱴᱷᱤᱠᱟᱹᱭᱟ ᱥᱮ
ᱦᱮᱸ ᱚᱱᱠᱟ ᱫᱚ ᱵᱟᱝᱜᱼᱮ ᱞᱟᱹᱭ ᱟᱹᱧ ᱚᱲᱟᱜ ᱨᱮᱯᱮ ᱛᱟᱦᱮᱱ ᱠᱷᱟᱱ ᱢᱟ ᱤᱥᱤᱱ ᱵᱟᱲᱟ ᱠᱚ ᱵᱟᱯᱮ ᱪᱷᱩᱴᱟᱹᱜ ᱜᱮᱭᱟ ᱚᱸᱰᱮ ᱯᱮ ᱤᱥᱤᱱ ᱵᱟᱲᱟᱭᱮᱫ ᱫᱚ ᱴᱷᱤᱠ ᱜᱮ ᱯᱮ ᱴᱷᱤᱠᱟᱹᱭᱮᱜᱼᱟ ᱥᱮ ᱚᱱᱟᱧ ᱞᱟᱹᱭᱮᱫᱼᱟ
ᱚᱲᱟᱜ ᱨᱮ
ᱚᱲᱟᱜ ᱨᱮᱯᱮ ᱦᱤᱡᱩᱜ ᱠᱷᱟᱱ ᱦᱟᱸᱜ ᱵᱟᱯᱮ ᱤᱥᱤᱱ ᱵᱟᱲᱟᱭᱟ ᱟᱨ ᱩᱱᱫᱤᱱ ᱦᱚᱸ ᱵᱟᱯᱮ ᱤᱥᱤᱱ ᱵᱟᱲᱟ ᱠᱟᱜ ᱜᱮᱭᱟ ᱛᱟᱦᱚᱞᱮ ᱤᱥᱤᱱᱟᱜ ᱜᱮᱯᱮ ᱡᱚᱢᱟ ᱾ ᱚᱸᱰᱮ ᱱᱤᱡᱮ ᱛᱮᱯᱮ ᱤᱥᱤᱱᱮᱫ ᱛᱟᱦᱮ ᱴᱷᱤᱠ ᱜᱮᱯᱮ ᱴᱷᱤᱠᱟᱹᱭᱟ
ᱦᱳᱭ ᱱᱚᱸᱰᱮ ᱦᱟᱸᱜ ᱟᱞᱮ ᱦᱚᱸ ᱤᱥᱤᱱ ᱠᱟᱛᱮᱫ ᱤᱥᱤᱱ ᱟᱨᱚ ᱠᱟᱛᱮᱫ ᱞᱮ ᱵᱩᱡᱷᱟᱹᱣ ᱮᱫᱟ ᱪᱮᱫ ᱞᱮᱠᱟ ᱵᱩᱡᱩᱜᱼᱟ ᱢᱮᱱᱛᱮ ᱚᱲᱟᱜ ᱨᱮᱢᱟ ᱥᱮᱱ ᱪᱷᱚᱴᱮᱢ ᱞᱟᱹᱭᱟ ᱫᱟᱠᱟ ᱞᱩᱣᱟᱹᱧ ᱯᱮ ᱥᱮ ᱫᱟᱠᱟ ᱤᱥᱤᱱ ᱟᱠᱟᱱᱟ ᱥᱮ ᱵᱟᱝ ᱛᱤᱨᱮ ᱤᱥᱤ
ᱵᱟᱝ ᱦᱳᱭ ᱱᱤᱛᱚᱜ ᱦᱚᱸ ᱟᱹᱣᱨᱤᱯᱮ ᱤᱥᱤᱱ ᱜᱮᱭᱟ ᱱᱤᱛᱚᱜ ᱦᱚᱸ ᱛᱤᱨᱮᱯᱮ ᱤᱥᱤᱱᱟ
ᱮᱸ ᱟᱨ ᱱᱤᱡᱮ ᱱᱚᱰᱮ ᱦᱮᱡ ᱠᱟᱛᱮ ᱵᱩᱡᱩᱜ ᱠᱟᱱᱟ ᱡᱮ ᱫᱟᱠᱟ ᱤᱥᱤᱱ ᱛᱤᱱᱟᱹᱜ ᱠᱚᱥᱴᱚ ᱡᱟᱹᱯᱤᱫ ᱠᱷᱚᱱᱟᱜ ᱵᱮᱨᱮᱫ ᱢᱮ ᱵᱟᱝ ᱵᱮᱨᱮᱫ ᱥᱟᱱᱟ ᱢᱮᱭᱟ᱾ ᱡᱳᱨᱤ ᱠᱚᱥᱴᱚ ᱢᱚᱥᱴᱚ ᱵᱮᱨᱮᱫ ᱠᱟᱛᱮᱜ ᱴᱩᱠᱩᱡ ᱜᱟᱥᱟᱣ ᱢᱮ ᱪᱮᱞᱟᱝ ᱜᱟᱥᱟᱣ ᱢᱮ ᱫᱟᱜ ᱪᱚᱸᱫᱟᱭ ᱢᱮ, ᱪᱟᱣᱞᱮ ᱟᱹᱨᱩᱵ ᱢᱮ, ᱠᱷᱡᱟᱡᱚᱭ ᱢᱮ, ᱫᱚᱢᱮ ᱮᱠᱫᱚᱢ᱾
ᱚᱱᱟ ᱛᱮ ᱟᱫᱚ ᱴᱟᱭᱤᱢ ᱛᱮ ᱤᱥᱤᱱ ᱢᱮ
ᱴᱟᱭᱤᱢ ᱛᱮ ᱤᱥᱤᱱ ᱢᱮ ᱴᱟᱭᱤᱢ ᱢᱮᱱᱴᱮᱱ ᱢᱮ ᱟᱨᱚ ᱟᱨᱚ ᱛᱚ ᱥᱩᱛᱩ ᱤᱥᱤᱱ ᱵᱟᱥᱟᱝᱜᱼᱮ ᱠᱟᱹᱢᱤ ᱛᱟᱢ ᱛᱚ ᱠᱤ ᱟᱨᱚ ᱚᱞᱚᱜ ᱯᱟᱲᱦᱟᱜ ᱢᱮᱱᱟᱜ ᱛᱟᱢᱟ ᱛᱩᱯᱩ ᱵᱟᱲᱟ ᱢᱮᱱᱟᱜ ᱛᱟᱢᱟ ᱠᱚᱞᱮᱡᱽ ᱪᱟᱞᱟᱜ ᱢᱮᱱᱟᱜ ᱛᱟᱢᱟ ᱴᱟᱭᱤᱢ ᱨᱮᱜᱮ ᱡᱩᱫᱤ ᱵᱟᱢ ᱵᱮᱨᱮᱫᱟ ᱪᱮᱫ ᱦᱚᱸ ᱵᱟᱝ ᱪᱤᱠᱟᱹᱜᱼᱟ
ᱟᱨ ᱛᱚᱵᱮ ᱚᱱᱠᱟ ᱜᱮ
ᱟᱫᱚ ᱱᱤᱛᱚᱜ ᱫᱚ ᱦᱟᱸᱜ ᱢᱟᱱᱮ ᱴᱟᱭᱤᱢ ᱠᱚᱫᱚ ᱱᱚᱝᱠᱟ ᱦᱳᱭ ᱱᱤᱛᱳ ᱫᱚ ᱦᱟᱸᱜ ᱱᱚᱝᱠᱟ ᱟᱴᱴᱟ ᱱᱚᱴᱟ ᱥᱮᱱ ᱦᱚᱸ ᱪᱚᱸᱫᱟᱭ ᱦᱩᱭᱩᱜ ᱠᱟᱱ ᱜᱮᱭᱟ ᱟᱫᱚ ᱠᱚᱞᱮᱡᱽ ᱠᱚᱦᱚᱸ ᱵᱟᱝ ᱦᱩᱭᱩᱜ ᱠᱟᱱᱟ ᱛᱚ ᱡᱚᱢ ᱵᱟᱲᱟ ᱦᱩᱭᱩᱜ ᱠᱟᱱᱟ ᱡᱚᱢ ᱵᱟᱲᱟ ᱦᱩᱭᱩᱜ ᱠᱟᱱᱟ ᱟᱨ ᱡᱟᱹ ᱚᱞᱚᱜ ᱯᱟᱲᱦᱟᱣ ᱚᱝᱠᱟ ᱢᱟᱡᱷᱮ ᱢᱟᱡᱷᱮ ᱦᱩᱭᱩᱜ ᱠᱟᱱᱟ ᱟᱨ ᱠᱞᱟᱥ ᱠᱚ ᱠᱚ ᱠᱚᱞᱮᱡᱽ ᱠᱚ ᱦᱩᱭ ᱞᱮᱱ ᱠᱷᱟᱱᱟᱜ ᱴᱟᱭᱤᱢ ᱢᱚᱛᱚ ᱛᱚ ᱮᱜᱟᱨᱚᱴᱟ ᱛᱮ ᱪᱟᱞᱟᱜ ᱥᱮᱴᱮᱨ ᱦᱩᱭᱩᱜᱼᱟ ᱠᱚᱞᱮᱡᱽ ᱟᱨ ᱠᱟᱹᱴᱤᱡ ᱦᱟᱸᱜ ᱥᱟᱺᱜᱤᱧ ᱜᱮᱛᱟᱞᱮᱭᱟ ᱠᱚᱞᱮᱡᱽ
ᱦᱩᱸ ᱟᱨ ᱚᱲᱟᱜ ᱨᱮᱫᱚ ᱜᱤᱫᱽᱨᱟᱹ ᱯᱤᱫᱽᱨᱟᱹ ᱠᱚ ᱢᱮᱱᱟᱜ ᱠᱚᱣᱟ ᱵᱮᱨᱮᱫ ᱛᱚᱨᱟ ᱠᱷᱚᱱᱟᱜ ᱫᱟᱠᱟ ᱠᱷᱚᱡᱚᱜᱼᱟ ᱤᱭᱟᱹ ᱠᱚ ᱠᱷᱚᱡᱚᱜᱼᱟ
ᱦᱳᱭ ᱦᱳᱭ
ᱥᱮᱛᱟᱜ ᱠᱷᱚᱱ ᱤᱥᱤᱱᱢᱤ ᱡᱚᱜᱼᱟ ᱨᱟᱪᱟᱣ ᱢᱮ ᱪᱮᱫ ᱪᱤᱠᱟᱹᱭ ᱢᱮ ᱫᱟᱜ ᱟᱹᱜᱩᱭ ᱢᱮ ᱚᱱᱟ ᱪᱤᱠᱟᱹᱭ ᱢᱮ ᱱᱚᱣᱟ ᱪᱤᱠᱟᱹᱭ ᱢᱮ ᱟᱨᱦᱚᱸ ᱵᱟᱨᱮ ᱠᱟᱹᱢᱤ ᱠᱚᱦᱚᱸ ᱢᱮᱱᱟᱜ ᱜᱮᱭᱟ᱾
ᱦᱳᱭ ᱦᱳᱭ
ᱚᱱᱟ ᱠᱷᱟᱹᱛᱤᱨ ᱜᱮ ᱢᱟᱱᱮ ᱟᱫᱚ ᱱᱤᱡᱮᱛᱮ ᱧᱮᱞ ᱠᱟᱛᱮ ᱵᱩᱡᱩᱜ ᱠᱟᱱᱟ ᱡᱮ ᱫᱟᱠᱟ ᱤᱥᱤᱱ ᱠᱚ ᱥᱮ ᱪᱮᱫ ᱞᱮᱠᱟ ᱠᱚᱥᱴᱚ ᱵᱩᱡᱩᱜᱼᱟ ᱢᱮᱱᱛᱮ
ᱟᱨ ᱜᱚᱨᱚᱢ ᱨᱮ ᱪᱮᱫ ᱞᱮᱠᱟ ᱟᱨ ᱴᱷᱤᱠᱟᱹᱜᱼᱟ
ᱦᱳᱭ ᱦᱳᱭ ᱴᱷᱤᱠᱟᱹᱜ ᱜᱮᱭᱟ ᱚᱱᱠᱟ ᱜᱮ
ᱦᱩᱸ